ᱦᱮᱸ ᱦᱮᱞᱳ ᱦᱮᱸ ᱟᱸᱡᱚᱢ ᱢᱮᱭᱟᱵᱤᱱ ᱨᱚᱲ ᱠᱚ
ᱦᱮᱸ ᱟᱡᱚᱢᱚᱜ ᱠᱟᱱᱟ᱾
ᱦᱳᱭ ᱦᱳᱭ ᱟᱸᱡᱚᱢ ᱧᱟᱢᱚᱜ ᱠᱟᱱ ᱜᱮᱭᱟ ᱟᱹᱰᱤ ᱱᱟᱯᱟᱭ ᱜᱮ ᱦᱟᱸᱜ ᱟᱸᱡᱚᱢᱚᱜ ᱠᱟᱱᱟ᱾
ᱟᱪᱪᱷᱟ
ᱦᱳᱭ
ᱦᱮᱸ ᱟᱵᱤᱱᱟᱜ ᱨᱚᱲ ᱦᱚᱸ ᱟᱸᱡᱚᱢᱚᱜ ᱠᱟᱱ ᱜᱮᱭᱟ ᱱᱟᱜ ᱠᱷᱟᱱ ᱴᱷᱤᱠᱼᱴᱷᱟᱠ ᱜᱮ-
ᱦᱳᱭ ᱦᱳᱭ ᱦᱳᱭ ᱱᱟᱯᱟᱭ ᱟᱸᱡᱚᱢ ᱞᱮᱱᱠᱷᱟᱱ ᱜᱮ ᱱᱟᱯᱟᱭ
ᱦᱮᱸ ᱛᱟᱦᱚᱞᱮ ᱱᱤᱛᱚᱜ ᱫᱚ ᱪᱮᱫᱠᱟ ᱱᱟᱯᱟᱭ ᱵᱟᱲᱟ ᱜᱮᱭᱟ ᱵᱤᱱ ᱛᱚ
ᱦᱳᱭ ᱱᱤᱛᱚᱜ ᱫᱚ ᱦᱟᱸᱜ ᱱᱟᱯᱟᱭ ᱜᱮ
ᱟᱪᱪᱷᱟ ᱟᱵᱤᱱ ᱨᱮᱱ ᱚᱲᱟᱜ ᱦᱚᱲ ᱠᱚ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱠᱚᱣᱟ
ᱦᱳᱭ ᱦᱳᱭ ᱜᱷᱟᱨᱚᱡᱽ ᱠᱚᱨᱮ ᱦᱚᱸ ᱱᱤᱛᱚᱜ ᱡᱷᱚᱛᱚᱢ ᱫᱚ ᱱᱟᱯᱟᱭ ᱜᱮ
ᱟᱪᱪᱷᱟ ᱟᱪᱪᱷᱟ ᱛᱟᱦᱚᱞᱮ ᱟᱯᱮᱥᱮᱫ ᱪᱮᱫᱠᱟ ᱫᱟᱜ ᱡᱟᱹᱲᱤ ᱠᱚ ᱦᱩᱭ ᱵᱟᱲᱟᱜ ᱠᱟᱱᱟ ᱥᱮ ᱵᱟᱝ
ᱦᱳᱭ ᱫᱟᱜᱡᱟᱲᱤ ᱫᱚ ᱦᱳᱭᱳᱜ ᱠᱟᱱ ᱜᱮᱭᱟ ᱟᱨ ᱱᱚᱜᱼᱚᱭ ᱮᱸ ᱪᱮᱫ ᱠᱚ ᱞᱟᱹᱭᱟ ᱨᱚᱦᱚᱭ ᱠᱚ ᱦᱟᱸᱜ ᱞᱟᱜᱟᱣ ᱵᱟᱲᱟ ᱦᱳᱭ ᱟᱠᱟᱱᱟ᱾ ᱳᱭ ᱦᱟᱞᱮ ᱦᱟᱞᱮᱜᱮ-
ᱚ ᱛᱟᱦᱚᱞᱮ ᱚᱱᱠᱟ ᱫᱟᱜ ᱡᱟᱹᱲᱤ ᱠᱚᱦᱚᱸ ᱴᱷᱤᱠ ᱴᱷᱟᱠ ᱜᱮ ᱦᱩᱭᱩᱜ ᱠᱟᱱ ᱜᱮᱭᱟ ᱛᱟᱦᱚᱞᱮ ᱟᱯᱮᱥᱮᱫ ᱫᱚ-
ᱦᱳᱭ ᱦᱳᱭ ᱦᱳᱭ ᱫᱟᱜ ᱡᱟᱹᱲᱤ ᱫᱚ ᱪᱮᱫ ᱞᱤᱧ ᱞᱟᱹᱭᱟ ᱴᱷᱤᱠ ᱴᱷᱟᱠ ᱫᱚ ᱚᱱᱠᱟ ᱴᱷᱤᱠ ᱴᱷᱟᱠ ᱫᱚ ᱦᱟᱸᱜ ᱵᱟᱭ ᱦᱳᱭ ᱠᱟᱱᱟ᱾ ᱟᱨᱠᱤ ᱱᱚᱣᱟ ᱜᱟᱵᱷᱟ ᱜᱟᱵᱷᱟ ᱠᱚ ᱡᱟᱦᱟᱸ ᱫᱚ ᱵᱟᱹᱭᱦᱟᱹᱲ ᱵᱚᱱ ᱢᱮᱛᱟᱜ ᱠᱟᱱ ᱦᱳᱭ ᱚᱱᱟ ᱠᱚᱨᱮ ᱦᱟᱸᱜ ᱞᱮ ᱨᱚᱦᱚᱭ ᱜᱚᱫᱮᱜᱼᱟ ᱱᱤᱛᱳᱜ ᱫᱚ᱾
ᱚ ᱢᱟᱱᱮ ᱚᱱᱟ ᱵᱟᱹᱭᱦᱟᱹᱲ ᱠᱚᱜᱮ ᱯᱮ ᱨᱚᱦᱚᱭᱮᱜᱼᱟ ᱜᱷᱩᱴᱩ ᱠᱚᱫᱚ ᱟᱣᱨᱤ ᱯᱮ ᱨᱚᱦᱚᱭᱟ ᱾
ᱦᱳᱭ ᱜᱷᱩᱴᱩ ᱥᱮᱱ ᱫᱚ ᱦᱟᱸᱜ ᱟᱹᱣᱨᱤ ᱞᱮ ᱨᱟᱠᱟᱵᱚᱜᱼᱟ ᱚᱱᱟ ᱵᱟᱹᱭᱦᱟᱹᱲ ᱠᱚᱨᱮ ᱜᱮ ᱢᱮᱱᱟᱜ ᱠᱟᱜ ᱞᱮᱭᱟ᱾
ᱟᱪᱪᱷᱟ ᱦᱳᱭ ᱾
ᱛᱟᱦᱚᱞᱮ ᱟᱯᱮ ᱥᱮᱱ ᱫᱚ ᱪᱮᱫᱠᱟ ᱨᱚᱦᱚᱭ ᱠᱚᱨᱮᱱᱟᱜ?
ᱦᱮᱸ ᱟᱞᱮ ᱥᱮᱫ ᱫᱚ ᱦᱳᱭᱳᱜ ᱠᱟᱱᱟ ᱚᱱᱠᱟ ᱫᱚ ᱨᱚᱦᱚᱭ ᱠᱚᱨᱮᱱᱟᱜ ᱫᱚ ᱦᱟᱸᱜ ᱠᱷᱟᱱ ᱵᱟᱹᱭᱦᱟᱹᱲ ᱫᱚᱞᱮ ᱨᱚᱦᱚᱭ ᱥᱟᱹᱛ ᱜᱚᱫ ᱠᱟᱜᱼᱟ, ᱟᱫᱚ ᱜᱷᱩ ᱴᱩ ᱜᱮ ᱵᱟᱠᱤ ᱢᱮᱱᱟᱜ ᱟᱠᱟᱜᱼᱟ ᱠᱟᱹᱴᱤᱡ ᱚᱱᱠᱟ ᱴᱚᱯᱲᱟ ᱠᱚ ᱢᱮᱱᱟᱜ ᱟᱠᱟᱜᱼᱟ ᱦᱩᱰᱤᱧ ᱢᱟᱪᱷᱟ ᱛᱟᱦᱚᱞᱮ ᱚᱱᱟ ᱠᱚᱜᱮ ᱠᱟᱹᱴᱤᱡ ᱵᱟᱠᱤ ᱢᱮᱱᱟᱜᱼᱟ ᱛᱟᱦᱚᱞᱮ ᱚᱱᱠᱟ ᱫᱟᱜ ᱡᱟᱹᱲᱤ ᱠᱚ ᱵᱟᱝ ᱦᱩᱭᱩᱜ ᱠᱟᱱᱟ ᱟᱞᱮ ᱥᱮᱫᱱᱟᱜ ᱠᱷᱟᱡ ᱡᱟᱦᱟᱸ ᱞᱮᱠᱟᱛᱮ ᱜᱷᱩ ᱴᱩ ᱨᱚᱦᱚᱭ ᱜᱟᱱᱚᱜᱼᱟ ᱚᱱᱠᱟ ᱞᱮᱠᱟ ᱫᱟᱜ ᱡᱟᱹᱲᱤ ᱵᱟᱭ ᱦᱩᱭᱩᱜ ᱠᱟᱱᱟ᱾ ᱟᱫᱚ ᱚᱱᱟᱛᱮ ᱦᱟᱯᱮ ᱚᱱᱟᱜᱮ ᱛᱤᱥ ᱦᱩᱭᱩᱜ ᱠᱟᱱᱟ ᱥᱮ ᱵᱟᱝ ᱚᱱᱟ ᱜᱮᱞᱮ ᱛᱟᱸᱜᱤ ᱠᱟᱜᱼᱟ ᱱᱟᱜ ᱠᱷᱟᱱ᱾ ᱜᱷᱩᱴᱩ ᱨᱚᱦᱚᱭ ᱜᱮ ᱵᱟᱠᱤᱭᱟ ᱟᱨ ᱵᱟᱹᱭᱦᱟᱹᱲ ᱫᱚᱞᱮ ᱨᱚᱦᱚᱭ ᱪᱟᱵᱟ ᱟᱠᱟᱜ ᱦᱟᱸᱜ᱾
ᱦᱳᱭ ᱦᱳᱭ ᱟᱹᱰᱤ ᱢᱚᱡᱽ ᱜᱮ ᱦᱟᱸᱜ ᱛᱟᱦᱚᱞᱮ ᱟᱫᱚ ᱚᱱᱠᱟ ᱞᱮᱠᱷᱟᱱ ᱱᱚᱣᱟ ᱪᱮᱫ ᱞᱤᱧ ᱞᱟᱹᱭᱟ᱾ ᱢᱟᱱᱮ ᱫᱟᱜ ᱫᱚ ᱦᱟᱸᱜ ᱫᱟᱜ ᱜᱮᱭᱟ ᱦᱟᱸᱜ ᱱᱚᱣᱟ ᱪᱟᱸᱫᱳ ᱵᱚᱸᱜᱟ ᱴᱷᱮᱱ ᱟᱨᱠᱤ ᱯᱟᱹᱛᱭᱟᱹᱣ ᱫᱚ ᱩᱱᱟᱹᱜ ᱜᱟᱱ ᱫᱚ ᱫᱚᱦᱚ ᱦᱩᱭ ᱠᱟᱱᱟ᱾ ᱞᱟᱹᱠᱛᱤ ᱠᱟᱱ ᱜᱮᱭᱟ ᱦᱳᱭᱥᱮ ᱠᱟᱹᱴᱤᱡ ᱦᱟᱸᱜ ᱯᱚᱨᱮᱜᱼᱟ ᱾ ᱵᱤᱞᱚᱢ ᱧᱚᱜᱚᱜᱼᱟ ᱠᱤᱱᱛᱩ ᱡᱟ ᱢᱚᱱᱮ ᱦᱩᱭᱩᱜ ᱠᱟᱱᱟ ᱪᱟᱥ ᱫᱚ ᱦᱟᱸᱜ ᱪᱟᱥ ᱪᱚ ᱵᱚᱱ ᱜᱮᱭᱟ᱾
ᱦᱮᱸ ᱦᱮᱸ ᱟᱫᱚ ᱚᱱᱠᱟ ᱢᱟ ᱟᱵᱚ ᱢᱟ ᱪᱟᱸᱫᱳ ᱵᱚᱸᱜᱟ ᱪᱮᱛᱟᱱ ᱨᱮ ᱯᱟᱹᱛᱭᱟᱹᱣ ᱟᱛᱮ ᱜᱮ ᱢᱮᱱᱟᱜ ᱟᱠᱟᱜ ᱵᱚᱱᱟ ᱦᱟᱸᱜ ᱠᱷᱟᱱ᱾ ᱱᱚᱜᱼᱚᱭ ᱟᱵᱚᱣᱟᱜ ᱪᱟᱥ ᱠᱟᱹᱢᱤ ᱵᱷᱚᱨᱥᱟ ᱢᱟ ᱪᱮᱫ ᱞᱮᱠᱟ ᱪᱟᱸᱫᱳ ᱵᱚᱸᱜᱟ ᱴᱷᱮᱱ ᱜᱮ ᱵᱚᱱ ᱮᱸ ᱥᱟᱨᱟ ᱫᱤᱱ ᱵᱚᱱ ᱧᱩᱢ ᱦᱟᱞᱟᱝ ᱮᱭᱟ ᱡᱮ ᱪᱮᱫ ᱞᱮᱠᱟ ᱫᱟᱜ ᱡᱟᱹᱲᱤ ᱟᱵᱚᱱᱟᱭ ᱥᱮ ᱵᱟᱝᱟ ᱟᱫᱚ ᱟᱵᱚ ᱢᱟ ᱩᱱᱤ ᱪᱮᱛᱟᱱ ᱨᱮ ᱵᱤᱥᱟᱹᱮᱥ ᱫᱚᱦᱟ ᱟᱛᱮᱜᱮ ᱢᱮᱱᱟᱜ ᱟᱠᱟᱫ ᱵᱚᱱᱟ᱾
ᱛᱟᱦᱮᱸ ᱜᱮ ᱞᱟᱜᱟᱣ ᱟᱵᱚᱱᱟ᱾
ᱦᱳᱭ ᱦᱳᱭ ᱾ ᱵᱟᱝ ᱛᱟᱦᱮᱸ ᱠᱟᱛᱮᱜ ᱫᱚ ᱟᱵᱚᱣᱟᱜ ᱢᱟ ᱮᱴᱟᱜ ᱩᱯᱟᱹᱭ ᱢᱟ ᱵᱟᱪᱩᱜ ᱠᱟᱜᱼᱟ ᱥᱮ ᱾
ᱦᱳᱭ ᱾ ᱟᱫᱚ ᱦᱟᱸᱜ ᱞᱟᱹᱭ ᱮᱜ ᱟᱹᱞᱤᱧ ᱡᱮ ᱱᱚᱜᱼᱚᱭ ᱡᱮ ᱢᱟᱨᱟᱝ ᱜᱚᱝᱠᱮ ᱠᱚ ᱥᱮ ᱥᱮᱬᱟ ᱵᱚᱦᱚᱜ ᱠᱚ ᱦᱩᱰᱤᱧ ᱠᱟᱹᱴᱤᱡ ᱚᱠᱛᱚ ᱠᱚ ᱮᱢ ᱠᱟᱱᱟ ᱫᱚ ᱱᱚᱣᱟ ᱚᱠᱛᱚ ᱢᱩᱫᱽ ᱨᱮᱜᱮ ᱢᱤᱫᱴᱤᱱ ᱥᱟᱛᱟᱢ ᱤᱫᱤ ᱠᱟᱛᱮ ᱜᱟᱯᱟᱞ ᱢᱟᱨᱟᱣ ᱞᱮᱱᱠᱷᱟᱱ ᱟᱹᱞᱤᱧ ᱞᱤᱧ ᱢᱚᱱᱮᱭᱟ ᱠᱟᱹᱴᱤᱡ ᱢᱚᱸᱡᱽ ᱠᱚᱜᱼᱟ ᱾
ᱦᱮᱸ ᱟᱵᱤᱱ ᱡᱩᱫᱤ ᱚᱱᱠᱟ ᱡᱟᱦᱟᱱᱟᱜ ᱥᱟᱛᱟᱢ ᱠᱚᱵᱤᱱ ᱩᱭᱦᱟᱹᱨ ᱠᱟᱜ ᱠᱷᱟᱱ ᱞᱟᱹᱭ ᱥᱚᱫᱚᱨ ᱵᱤᱱ ᱾
ᱦᱳᱭ ᱱᱤᱦᱟᱹᱛ ᱫᱚ ᱪᱮᱫ ᱞᱤᱧ ᱞᱟᱹᱭᱟ? ᱦᱚᱜᱼᱚᱭ ᱡᱮ ᱱᱤᱛᱚᱜ ᱦᱚᱜᱚᱭ ᱵᱤᱨ ᱵᱩᱨᱩ ᱩᱡᱟᱹᱲᱚᱜ ᱠᱟᱱ ᱛᱟᱵᱚᱱ ᱫᱚ ᱚᱱᱟ ᱠᱚ ᱤᱫᱤ ᱠᱟᱛᱮᱜ ᱠᱟᱹᱴᱤᱡ ᱞᱟᱝ ᱜᱟᱯᱟᱞᱢᱟᱨᱟᱣ ᱞᱮᱱᱠᱷᱟᱱ ᱫᱚᱜ ᱦᱟᱸᱜ ᱠᱟᱹᱴᱤᱡ ᱢᱚᱸᱡᱽ ᱠᱚᱜᱼᱟ ᱟᱹᱞᱤᱧ ᱞᱤᱧ ᱢᱚᱱᱮᱭᱟ᱾
ᱦᱮᱸ ᱫᱚᱦᱲᱟ ᱞᱟᱹᱭ ᱵᱤᱱ ᱵᱟᱞᱤᱧ ᱟᱸᱡᱚᱢ ᱴᱷᱤᱠᱟᱹ ᱞᱮᱜᱼᱟ ᱪᱮᱫ ᱵᱤᱱ ᱞᱟᱹᱭ ᱠᱮᱜ-ᱟ᱾
ᱞᱟᱹᱭᱮᱜᱼᱟ ᱞᱤᱧ ᱡᱮ ᱦᱚᱜᱼᱚᱭ ᱵᱤᱨ ᱵᱩᱨᱩ ᱠᱚ ᱩᱪᱟᱹᱲᱚᱜ ᱠᱟᱱ ᱛᱟᱵᱚᱱ ᱫᱚ ᱦᱟᱯᱤ ᱦᱟᱯᱤ ᱛᱮ
ᱦᱚᱸᱜᱱᱟ ᱠᱚ ᱤᱫᱤ ᱠᱟᱛᱮᱜ ᱜᱮ ᱠᱟᱹᱴᱤᱡ ᱜᱟᱯᱟᱞ ᱜᱟᱯᱟᱞᱢᱟᱨᱟᱣ ᱞᱮᱱᱠᱷᱟᱱ ᱢᱚᱡᱽ
ᱦᱮᱸ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱥᱚᱫᱚᱨ ᱠᱟᱜᱼᱟ ᱦᱟᱸᱜ ᱾ ᱡᱮ ᱵᱤᱨ ᱵᱩᱨᱩ ᱠᱚ ᱩᱡᱟᱹᱲᱚᱜ ᱠᱟᱱ ᱛᱟᱵᱚᱱᱟ ᱱᱚᱣᱟ ᱤᱫᱤ ᱠᱟᱛᱮ ᱜᱟᱯᱟᱞᱢᱟᱨᱟᱣ ᱨᱮᱱᱟᱜ ᱫᱚ ᱮᱸᱜ ᱤᱧ ᱫᱩᱧ ᱢᱚᱱᱮ ᱫᱚ ᱢᱚᱱᱮ ᱦᱩᱭᱩᱜ ᱛᱤᱧ ᱜᱮᱭᱟ ᱡᱮ ᱱᱚᱣᱟ ᱫᱚ ᱞᱟᱹᱠᱛᱤ ᱫᱚ ᱢᱮᱱᱟᱜ ᱟᱠᱟᱫ ᱛᱟᱵᱚᱱ ᱜᱮᱭᱟ ᱟᱵᱚᱣᱟᱜ ᱾ ᱮᱸᱜ ᱡᱮ ᱱᱚᱣᱟ ᱤᱫᱤ ᱠᱟᱛᱮᱜ ᱦᱚᱸ ᱠᱟᱹᱴᱤᱡ ᱟᱵᱚ ᱵᱚᱱ ᱮᱜ ᱩᱭᱦᱟᱹᱨ ᱵᱷᱟᱵᱱᱟᱭ ᱢᱟ ᱡᱮ ᱪᱮᱫ ᱞᱮᱠᱟᱨᱮ ᱟᱵᱚ ᱵᱤᱨ ᱵᱩᱨᱩ ᱠᱚ ᱵᱟᱵᱚᱱ ᱩᱡᱟᱹᱲ ᱢᱟ ᱥᱮ ᱵᱤᱨᱵᱩᱨᱩ ᱟᱵᱚ ᱪᱮᱫ ᱞᱮᱠᱟ ᱵᱟᱧᱪᱟᱣ ᱠᱟᱛᱮᱫ ᱵᱚᱱ ᱫᱚᱦᱚ ᱫᱟᱲᱮᱭᱟᱜᱼᱟ᱾ ᱚᱱᱟ ᱤᱫᱤ ᱠᱟᱛᱮᱜ ᱫᱚ ᱜᱟᱞᱢᱟᱨᱟᱣ ᱨᱮᱱᱟᱜ ᱫᱚ ᱞᱟᱹᱠᱛᱤ ᱫᱚ ᱢᱮᱱᱟᱜ ᱟᱠᱟᱫ ᱜᱮᱭᱟ ᱟᱫᱚ ᱟᱹᱵᱤᱱ ᱦᱚᱵᱤᱱ ᱩᱭᱦᱟᱹᱨ ᱠᱟᱜ ᱜᱮᱭᱟ ᱟᱹᱰᱤ ᱱᱟᱯᱟᱭ᱾ ᱟᱫᱚ ᱦᱮᱸ ᱟᱵᱤᱱ ᱡᱟᱦᱟᱸ ᱞᱮᱠᱟ ᱵᱤᱱ ᱞᱟᱹᱭᱠᱮᱜᱼᱟ ᱡᱮ ᱵᱤᱨ ᱵᱩᱨᱩ ᱠᱚ ᱩᱡᱟᱹᱲᱚᱜ ᱠᱟᱱᱟ᱾
ᱦᱳᱭ ᱦᱳᱭ ᱦᱳᱭ᱾
ᱵᱤᱨ ᱵᱩᱨᱩ ᱠᱚ ᱩᱡᱟᱹᱲᱚᱜ ᱠᱟᱱ ᱨᱮᱦᱚᱸ ᱢᱮᱱᱠᱷᱟᱱ ᱮᱸᱜ ᱟᱞᱤᱧ ᱞᱤᱧ ᱢᱚᱱᱮᱭᱟ ᱡᱮ ᱟᱵᱚ ᱢᱟᱹᱱᱢᱤ ᱫᱟᱨᱟ ᱛᱮ ᱵᱤᱨ ᱵᱩᱨᱩ ᱠᱚ ᱦᱚᱸ ᱩᱡᱟᱹᱲᱚᱜ ᱠᱟᱱᱟ ᱟᱵᱤᱱ ᱪᱮᱫ ᱞᱮᱠᱟ ᱵᱤᱱ ᱞᱟᱹᱭᱟ ᱱᱚᱣᱟ ᱤᱫᱤ ᱠᱟᱛᱮᱜ?
ᱦᱳᱭ ᱟᱹᱞᱤᱧ ᱦᱚᱸ ᱚᱱᱟᱜᱮ ᱦᱟᱸᱜ ᱞᱤᱧ ᱞᱟᱹᱭᱮᱫᱼᱟ ᱱᱤᱛᱚᱜ ᱫᱚ ᱡᱟ ᱧᱮᱞᱚᱜᱚᱜ ᱠᱟᱱᱟ ᱾ ᱮᱜ ᱵᱤᱨ ᱵᱩᱨᱩ ᱢᱟ ᱟᱡ ᱟᱡ ᱛᱮᱫᱚ ᱵᱟᱝ ᱩᱡᱟᱹᱲᱚᱜᱼᱟ ᱵᱤᱨ ᱵᱩᱨᱩ ᱫᱚ ᱡᱩᱫᱤ ᱱᱚᱝᱠᱟ ᱢᱟᱱᱣᱟ ᱠᱚ ᱚᱱᱠᱟ ᱵᱟᱹᱲᱤᱡ ᱵᱟᱵᱚᱱ ᱵᱮᱣᱦᱟᱨᱟ ᱛᱟᱦᱚᱞᱮ ᱠᱷᱟᱱ ᱫᱚ ᱢᱚᱱᱮᱭᱟᱞᱤᱧ ᱵᱤᱨ ᱵᱩᱨᱩ ᱫᱚ ᱟᱨᱚ ᱢᱟᱱᱮ ᱱᱚᱝᱠᱟ ᱞᱟᱴᱟ ᱜᱮ ᱛᱟᱦᱮᱱᱟ ᱦᱟᱸᱜ ᱟᱞᱤᱧᱟᱹᱜ ᱢᱚᱱᱮ ᱫᱚᱭ ᱞᱟᱹᱭᱟ᱾
ᱟᱪᱪᱷᱟ ᱟᱪᱪᱷᱟ᱾ ᱦᱮᱸ ᱡᱟᱹᱥᱛᱤ ᱠᱟᱭᱛᱮ ᱧᱮᱞᱚᱜ ᱠᱟᱱᱟ ᱡᱮ ᱟᱵᱚ ᱱᱮᱛᱟᱨ ᱵᱤᱨ ᱵᱩᱨᱩ ᱩ ᱪᱮᱛᱟᱱ ᱨᱮ ᱟᱹᱰᱤ ᱡᱟᱹᱥᱛᱤ ᱜᱮ ᱟᱵᱚ ᱵᱚᱱ ᱵᱮᱵᱷᱟᱨᱮᱜᱼᱟ ᱵᱮᱵᱷᱟᱨ ᱫᱚ ᱾ ᱟᱫᱚ ᱢᱮᱱᱠᱷᱟᱱ ᱮᱻ ᱩᱱᱟᱹᱜ ᱡᱟᱹᱥᱛᱤ ᱵᱮᱵᱚᱦᱟᱨ ᱦᱚᱸ ᱩᱪᱤᱛ ᱫᱚ ᱵᱟᱝ ᱠᱟᱱ ᱛᱟᱵᱚᱱᱟ ᱾ ᱡᱮᱢᱚᱱ ᱮᱻ ᱵᱤᱨ ᱵᱩᱨᱩ ᱨᱮᱱᱟᱜ ᱮᱻ ᱡᱮ ᱵᱤᱨᱼᱵᱩᱨᱩ ᱩᱡᱟᱹᱲᱚᱜ ᱢᱟᱱᱮ ᱚᱱᱟ ᱩᱡᱟᱹᱲ ᱪᱟᱵᱟᱜ ᱞᱮᱠᱟ ᱚᱱᱠᱟ ᱞᱮᱠᱟ ᱵᱮᱵᱷᱟᱨ ᱫᱚ ᱩᱪᱤᱛ ᱵᱟᱝ ᱠᱟᱱ ᱛᱟᱵᱚᱱᱟ ᱾ ᱡᱟᱦᱟᱸ ᱞᱮᱠᱟ ᱧᱮᱞᱚᱜ ᱠᱟᱱᱟ ᱡᱮ ᱡᱟᱹᱥᱛᱤ ᱠᱟᱭᱛᱮ ᱵᱤᱨ ᱵᱩᱨᱩ ᱨᱮ ᱫᱟᱨᱮ ᱥᱟᱠᱟᱢ ᱠᱚᱵᱚᱱ ᱚᱲᱟᱜ ᱥᱮ ᱥᱟᱦᱟᱱ ᱠᱚᱦᱚᱸ ᱡᱟᱥᱛᱤ ᱠᱟᱭᱛᱮᱵᱚᱱ ᱵᱤᱨᱵᱩᱨᱩ ᱨᱮᱱᱟᱜ ᱫᱟᱨᱮ ᱠᱚ ᱾ ᱟᱨ ᱱᱚᱝᱠᱟ ᱦᱚᱸ ᱧᱮᱞᱚᱜ ᱠᱟᱱᱟ ᱡᱮ ᱵᱤᱨᱵᱩᱨᱮ ᱥᱮᱸᱜᱮᱞ ᱠᱚᱵᱚᱱ ᱫᱷᱚᱨᱟᱣᱟᱜ ᱠᱟᱱᱟ᱾
ᱦᱳᱭ᱾
ᱦᱳᱭ ᱟᱫᱚ ᱟᱞᱤᱧ ᱫᱚᱞᱤᱧ ᱢᱚᱱᱮᱭᱟ ᱡᱮ ᱚᱱᱟ ᱠᱚ ᱵᱟᱵᱚᱱ ᱠᱚᱨᱟᱣ ᱞᱮᱠᱷᱟᱱ ᱫᱚ ᱟᱹᱰᱤᱜᱮ ᱱᱟᱯᱟᱭᱚᱜᱼᱟ ᱡᱟᱦᱟᱸ ᱞᱮᱠᱟ ᱫᱚ ᱵᱤᱨ ᱵᱩᱨᱩ ᱨᱮ ᱱᱚᱜᱼᱚᱭ ᱢᱤᱫᱴᱟᱝ ᱥᱤᱡᱤᱱ ᱨᱮ ᱡᱚᱠᱷᱚᱱ ᱱᱚᱜᱼᱚᱭ ᱮᱻ ᱵᱤᱨ ᱠᱚ ᱞᱟᱴᱟᱜ ᱜᱮᱭᱟ᱾ ᱩᱱ ᱥᱩᱢᱚᱭ ᱡᱟᱦᱟᱸ ᱚᱠᱛᱚ ᱨᱮ ᱫᱟᱨᱮ ᱥᱟᱠᱟᱢ ᱠᱚ ᱧᱩᱨᱩᱜᱼᱟ ᱤᱱᱟᱹ ᱥᱩᱢᱚᱭ ᱫᱚ ᱵᱤᱨ ᱵᱩᱨᱩ ᱞᱟ ᱴᱟᱜ ᱠᱟᱱ ᱜᱮᱭᱟ ᱟᱫᱚ ᱢᱮᱱᱠᱷᱟᱱ ᱩᱱ ᱥᱩᱢᱟᱹᱭ ᱧᱮᱞᱚᱜ ᱠᱟᱱᱟ ᱡᱮ ᱥᱮᱸᱜᱮᱞ ᱠᱚᱵᱚᱱ ᱫᱷᱚᱨᱟᱣᱟᱜ ᱠᱟᱱᱟ ᱵᱤᱨ ᱠᱚᱨᱮ᱾ ᱟᱫᱚ ᱚᱱᱟ ᱵᱤᱨ ᱨᱮ ᱥᱮᱸᱜᱮᱞ ᱫᱷᱚᱨᱟᱣ ᱨᱮᱱᱟᱜ ᱤᱭᱟᱹ ᱛᱮ ᱚᱱᱟ ᱨᱮ ᱢᱟ ᱟᱭᱢᱟ ᱜᱟᱱ ᱵᱤᱨ ᱨᱮᱱ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚᱣᱟ᱾ ᱦᱩᱰᱤᱧ ᱦᱩᱰᱤᱧ ᱠᱷᱚᱱᱟᱜ ᱡᱟᱦᱟᱸ ᱫᱚ ᱵᱤᱧ ᱠᱤᱫᱤᱧ ᱠᱷᱚᱱ ᱮᱦᱚᱵ ᱠᱟᱛᱮᱫ ᱚᱱᱠᱟ ᱜᱮ ᱛᱚᱨᱦᱚᱫ ᱠᱚ ᱮᱸᱜ ᱪᱮᱢᱮᱧ ᱠᱚ ᱾ ᱟᱨᱦᱚᱸ ᱚᱱᱠᱟ ᱜᱮ ᱪᱮᱬᱮ ᱪᱤᱯᱲᱩᱫ ᱠᱚᱢᱟ ᱢᱮᱱᱟᱜ ᱟᱠᱟᱫ ᱠᱚᱜᱮ ᱾ ᱟᱫᱚ ᱩᱱᱠᱩ ᱠᱚᱣᱟᱜ ᱦᱚᱸ ᱠᱷᱚᱛᱤᱜ ᱠᱟᱱᱟ ᱚᱱᱠᱟ ᱥᱩᱫᱩ ᱵᱤᱨᱵᱩᱨᱩ ᱨᱮᱱᱟᱜ ᱠᱷᱚᱛᱤ ᱠᱟᱱᱟ ᱚᱱᱠᱟ ᱫᱚ ᱵᱟᱝᱟ᱾ ᱩᱱᱠᱩ ᱡᱟᱦᱟᱸᱭ ᱮᱻ ᱠᱟᱹᱴᱤᱡ ᱠᱟᱹᱴᱤᱡ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚᱣᱟ, ᱩᱱᱠᱩᱣᱟᱜ ᱦᱚᱸ ᱮᱸ ᱠᱷᱩᱛᱤᱜ ᱠᱟᱱ ᱛᱟᱠᱚᱣᱟ᱾
ᱦᱳᱭ ᱦᱳᱭ ᱦᱳᱭ ᱛᱚ ᱪᱮᱫ ᱤᱧ ᱞᱟᱹᱭᱟ ᱢᱟᱱᱮ ᱱᱚᱜ ᱱᱚᱠᱟ ᱢᱟᱱᱣᱟ ᱦᱚᱯᱚᱱ ᱥᱮᱸᱜᱮᱞ ᱠᱚᱦᱚᱸ ᱟᱹᱰᱤ ᱟᱭᱢᱟ ᱵᱚᱱ ᱫᱷᱚᱨᱟᱣ ᱟᱜ ᱠᱟᱱᱟ᱾ ᱟᱫᱚ ᱱᱚᱝᱠᱟᱛᱮ ᱧᱮᱞᱚᱜᱚᱜ ᱠᱟᱱᱟ ᱡᱮ ᱱᱚᱜᱼᱚᱭ ᱡᱮ ᱯᱚᱦᱟᱜ ᱠᱟᱱᱟ ᱥᱮ ᱞᱟᱴᱟ ᱤᱭᱟᱹ ᱠᱚ ᱞᱟᱴᱟ ᱠᱚ ᱱᱚᱣᱟ ᱠᱚᱢᱟ ᱡᱚᱛᱚ ᱜᱮ ᱨᱟᱯᱟᱜ ᱨᱚᱝᱜᱚᱜ ᱠᱟᱱᱟ ᱦᱳᱭ ᱟᱫᱚ ᱞᱟᱹᱴᱩ ᱫᱟᱨᱮ ᱢᱟ ᱦᱟᱜ ᱵᱚᱱ ᱢᱟᱜ ᱮᱫ ᱟᱨ ᱯᱚᱦᱟ ᱫᱟᱨᱮ ᱢᱟ ᱵᱚᱱ ᱞᱚ ᱠᱟᱛᱮ ᱵᱚᱱ ᱛᱚᱨᱚᱡ ᱚᱪᱚᱭᱮᱫ ᱾ ᱱᱚᱝᱠᱟ ᱠᱟᱛᱮ ᱛᱚ ᱟᱨ ᱵᱟᱭ ᱜᱟᱱᱚᱜ-ᱟ ᱦᱳᱭ ᱥᱮ ᱟᱨ ᱱᱩᱠᱩ ᱡᱤᱵᱽ ᱡᱤᱭᱟᱹᱞᱤ ᱠᱷᱮᱛᱨᱮ ᱦᱚᱸ ᱡᱩᱫᱤ ᱤᱧ ᱞᱟᱹᱭᱟ ᱱᱩᱠᱩ ᱡᱤᱵᱽ ᱡᱤᱭᱟᱹᱞᱤ ᱦᱚᱸ ᱪᱮᱫ ᱞᱤᱧ ᱞᱟᱹᱭᱟ ᱱᱩᱠᱩ ᱩᱱᱟᱹᱜ ᱚᱠᱛᱚ ᱨᱮᱜᱮ ᱦᱟᱸᱜ ᱱᱩᱠᱩ ᱠᱩᱞᱟᱹᱭ ᱨᱩᱰᱟᱹ ᱠᱚᱫᱚ ᱦᱟᱸᱜ ᱠᱚ ᱦᱚᱯᱚᱱ ᱮᱫ ᱠᱚᱣᱟ ᱦᱳᱭ ᱥᱮ ᱾ ᱟᱫᱚ ᱠᱚ ᱪᱮᱫ ᱞᱤᱧ ᱞᱟᱹᱭᱟ ᱱᱚᱝᱠᱟ ᱢᱟ ᱮᱸᱜᱟ ᱠᱚ ᱢᱟ ᱦᱟᱸᱜ ᱠᱚ ᱫᱟᱹᱲ ᱵᱟᱲᱟᱭᱟ ᱦᱳᱭ ᱥᱮ ᱟᱨ ᱩᱱᱠᱩ ᱦᱩᱰᱤᱧ ᱵᱟᱞᱮ ᱵᱮᱠᱮᱨ ᱵᱮᱠᱮᱨ ᱫᱚ ᱪᱤᱠᱟᱹᱛᱮ ᱫᱟᱹᱲᱟ ᱞᱟᱹᱭ ᱵᱤᱱ ᱥᱮ ᱩᱱᱤ ᱫᱚ ᱦᱟᱸᱜ ᱛᱚᱨᱚᱡ ᱠᱟᱛᱮᱫ ᱚᱸᱰᱮᱜᱮ ᱡᱤᱣᱤ ᱢᱟ ᱪᱟᱞᱟᱜ ᱠᱟᱱ ᱛᱟᱭ ᱦᱳᱭ ᱥᱮ ᱾ ᱟᱫᱚ ᱛᱟᱦᱚᱞᱮ ᱱᱩᱠᱩ ᱢᱟᱨᱟᱝ ᱢᱟᱨᱟᱝ ᱠᱚ ᱱᱩᱠᱩ ᱢᱟᱨᱟᱝ ᱠᱚ ᱟᱨᱠᱤ ᱡᱟᱦᱟᱸ ᱡᱤᱵ ᱡᱤᱭᱟᱹᱞᱤ ᱢᱮᱱᱟᱜ ᱠᱟᱫ ᱠᱚᱣᱟ ᱦᱚᱯᱚᱱ ᱵᱟᱫᱽ ᱠᱟᱛᱮᱫ ᱞᱤᱧ ᱞᱟᱹᱭᱮᱫᱼᱟ ᱡᱟᱦᱟᱸᱭ ᱡᱤᱵ ᱡᱤᱭᱟᱹᱞᱤ ᱢᱮᱱᱟᱜ ᱠᱟᱫ ᱠᱚᱣᱟ ᱱᱩᱠᱩ ᱫᱚ ᱦᱟᱸᱜ ᱡᱩᱫᱤ ᱵᱤᱨ ᱠᱤᱱ ᱫᱷᱚᱨᱟᱣ ᱠᱟᱜᱼᱟ ᱛᱟᱦᱚᱞᱮ ᱠᱷᱟᱱ ᱫᱚ ᱵᱤᱨ ᱨᱮᱫᱚ ᱦᱟᱸᱜ ᱵᱟᱭ ᱛᱟᱦᱮᱸ ᱫᱟᱲᱮᱭᱟᱜᱼᱟ ᱾ ᱱᱤᱥᱪᱚᱭ ᱯᱷᱟᱫᱟ ᱥᱮᱱ ᱜᱮ ᱦᱟᱸᱜ ᱫᱟᱹᱲ ᱩᱰᱩᱠᱚᱜᱼᱟᱭ ᱦᱮᱸ ᱵᱟᱝ ᱟᱫᱚ ᱱᱚᱝ ᱠᱟ ᱯᱷᱟᱫᱟ ᱥᱮᱱ ᱫᱟᱹᱲ ᱩᱰᱩᱜ ᱞᱮᱱᱠᱷᱟᱱ ᱫᱚ ᱟᱨᱚ ᱱᱚᱝᱠᱟ ᱢᱟᱱᱚᱣᱟ ᱦᱚᱲ ᱠᱚᱵᱚᱱ ᱧᱮᱞ ᱧᱟᱢ ᱞᱮᱠᱚ ᱠᱷᱟᱱ ᱩᱝᱠᱩ ᱟᱨᱚ ᱩᱝᱠᱩᱣᱟᱜ ᱡᱤᱣᱤ ᱵᱚᱱ ᱦᱟᱛᱟᱣᱮᱫ ᱛᱟᱠᱚᱣᱟ ᱥᱮᱵᱚᱱ ᱜᱚᱡ ᱮᱫ ᱠᱚᱣᱟ ᱱᱚᱝᱠᱟ ᱦᱩᱭᱩᱜ ᱠᱟᱱᱟ ᱾ ᱟᱨ ᱠᱤᱪᱷᱤ ᱠᱤᱪᱷᱤ ᱴᱚᱴᱷᱟ ᱨᱮ ᱟᱞᱤᱧ ᱞᱤᱧ ᱧᱮᱞ ᱠᱟᱜᱼᱟ ᱡᱮ ᱱᱚᱝᱠᱟ ᱡᱤᱵᱽ ᱡᱤᱭᱟᱹᱞᱤ ᱜᱚᱡ ᱠᱷᱟᱹᱛᱤᱨ ᱟᱛᱮ ᱦᱚᱸ ᱥᱮᱸᱜᱮᱞ ᱠᱚᱦᱚᱸ ᱵᱚ ᱫᱷᱚᱨ ᱨᱟᱣᱟᱜ-ᱟ ᱟᱨᱠᱤ ᱵᱤᱨ ᱵᱩᱨᱩ ᱨᱮ ᱾
ᱦᱮᱸ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜ-ᱟ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱼᱟ᱾ ᱟᱫᱚ ᱧᱮᱞᱚᱜ ᱠᱟᱱ ᱜᱮᱭᱟ ᱚᱝᱠᱟ ᱵᱤᱨᱵᱩᱨᱩ ᱢᱟᱱᱮ ᱟᱵᱚ ᱢᱤᱫᱴᱟᱝ ᱫᱤᱠ ᱛᱮᱫᱚ ᱧᱮᱞᱚᱜ ᱠᱟᱱᱟ ᱡᱮ ᱥᱩᱵᱤᱫᱟᱜ ᱠᱟᱱ ᱛᱟᱵᱚᱱᱟ᱾ ᱟᱨ ᱢᱤᱫᱴᱟᱝ ᱫᱤᱠ ᱧᱮᱞᱚᱜ ᱠᱟᱱᱟ ᱡᱮ ᱮᱸ ᱟᱵᱚ ᱪᱮᱛᱟᱱ ᱨᱮᱜᱮ ᱚᱱᱟ ᱨᱮᱱᱟᱜ ᱵᱟᱹᱲᱤᱡ ᱤᱯᱷᱮᱠᱴ ᱠᱚ ᱯᱟᱲᱟᱜ ᱠᱟᱱᱟ᱾
ᱦᱳᱭ ᱦᱳᱭ ᱦᱳᱭ᱾
ᱡᱟᱦᱟᱸ ᱞᱮᱠᱟ ᱫᱚ ᱟᱵᱚ ᱟᱵᱚᱣᱟᱜ ᱥᱩᱵᱤᱫᱷᱟ ᱞᱟᱹᱜᱤᱫ ᱛᱮ ᱵᱤᱨ ᱵᱩᱨᱩ
ᱦᱳᱭ ᱦᱟᱸᱜ ᱠᱟᱹᱴᱤᱡ ᱴᱟᱣᱟᱨ ᱦᱟᱸᱜ ᱠᱟᱹᱴᱤᱡ ᱮ ᱯᱨᱚᱵᱞᱮᱢᱮᱫ ᱛᱟᱵᱮᱱᱟ ᱚᱱᱟᱛᱮ ᱦᱟᱸᱜ ᱨᱚᱲ ᱴᱷᱤᱠ ᱦᱳᱭ᱾
ᱦᱮᱸ ᱞᱮᱭ
ᱟᱫᱚ ᱱᱚᱝᱠᱟ ᱞᱮᱠᱟ ᱵᱤᱱ ᱧᱮᱞ ᱦᱳᱭ ᱱᱤᱛᱳ ᱫᱚ ᱟᱸᱡᱚᱢᱚᱜ ᱠᱟᱱᱟ᱾ ᱱᱚᱝᱠᱟ ᱞᱮᱠᱟ ᱵᱤᱱ ᱧᱮᱞ ᱞᱮᱠᱷᱟᱱ ᱯᱟᱹᱦᱤᱞ ᱚᱠᱛᱚ ᱫᱚ ᱮᱸ ᱯᱟᱹᱦᱤᱞ ᱦᱟᱯᱲᱟᱢ ᱠᱚᱨᱮᱱ ᱦᱟᱯᱲᱟᱢ ᱠᱚᱫᱚ ᱠᱚ ᱞᱟᱹᱭᱟ ᱢᱟᱱᱮ ᱮᱸᱜ ᱢᱟᱱᱮ ᱡᱟᱱᱟᱢ ᱟᱭᱳ ᱫᱚ ᱵᱟᱝ ᱠᱟᱱ ᱨᱮᱦᱚᱸᱭ ᱠᱤᱱᱛᱩ ᱟᱭᱩ ᱥᱚᱢᱟᱱ ᱜᱮ ᱠᱟᱱᱟᱭ ᱵᱤᱨ ᱵᱩᱨᱩ ᱫᱚ ᱱᱚᱝᱠᱟ ᱦᱚᱸ ᱦᱟᱲᱯ ᱦᱟᱯᱲᱟᱢ ᱠᱚ ᱞᱟᱹᱭ ᱫᱩᱧ ᱟᱸᱡᱚᱢ ᱵᱟᱲᱟᱣ ᱠᱟᱫ ᱠᱚᱣᱟᱞᱤᱧ᱾
ᱦᱮᱸ ᱟᱵᱤᱱ ᱡᱟᱦᱟᱸᱞᱮᱠᱟ ᱵᱤᱱ ᱞᱟᱹᱭ ᱠᱟᱜᱼᱟ ᱚᱱᱟ ᱫᱚ ᱡᱚᱛᱷᱟᱛ ᱠᱟᱛᱷᱟ ᱜᱮᱵᱤᱱ ᱢᱮᱱ ᱠᱟᱜᱼᱟ᱾
ᱦᱳᱭ ᱦᱳᱭ ᱦᱳᱭ᱾
ᱟᱨ ᱧᱮᱞᱚᱜ ᱠᱟᱱᱟ ᱡᱮ ᱯᱟᱹᱦᱤᱞ ᱡᱟᱦᱟᱸᱞᱮᱠᱟ ᱵᱤᱨ ᱵᱩᱨᱩ ᱠᱚᱨᱮ ᱮᱸᱜ ᱱᱚᱣᱟ ᱫᱟᱨᱮ ᱱᱟᱹᱲᱤ ᱠᱚ ᱧᱮᱞᱚᱜ ᱠᱟᱱ ᱛᱟᱦᱮᱸᱜᱼᱟ ᱛᱟᱨᱯᱚᱨᱮ ᱥᱟᱶᱛᱮ ᱨᱟᱱ ᱨᱮᱦᱮᱫ ᱠᱚ᱾ ᱟᱫᱚ ᱚᱱᱠᱟ ᱞᱮᱠᱟ ᱫᱚ ᱱᱮᱛᱟᱨ ᱫᱚ ᱨᱟᱱ ᱮᱸ ᱟᱵᱤᱱ ᱧᱮᱞ ᱵᱤᱱ ᱡᱟᱹᱥᱛᱤ ᱠᱟᱭᱛᱮ ᱚᱝᱠᱟ ᱵᱟᱝ ᱧᱟᱢᱚᱜ ᱠᱟᱱᱟ᱾ ᱟᱫᱚ ᱚᱱᱟ ᱨᱟᱱ ᱨᱮᱦᱮᱫ ᱠᱚᱦᱚᱸ ᱫᱤᱱ ᱫᱤᱱ ᱛᱮ ᱵᱟᱝ ᱧᱟᱢᱚᱜ ᱠᱟᱱᱟ ᱯᱟᱹᱦᱤᱞ ᱞᱮᱠᱟ ᱫᱚ,
ᱦᱳᱭ ᱦᱳᱭ, ᱪᱮᱫ ᱧᱟᱢᱚᱜᱼᱟ ᱱᱚᱝᱠᱟ ᱵᱮᱣᱦᱟᱨ ᱞᱮᱠᱷᱟᱱ ᱫᱚ ᱟᱨ ᱵᱟᱝ ᱧᱮᱞ ᱵᱟᱝ ᱧᱮᱞᱚᱜᱼᱟ, ᱯᱟᱹᱦᱤᱞ ᱩᱛᱟᱹᱨ ᱨᱮᱱ ᱦᱟᱯᱲᱟᱢ ᱠᱚᱫᱚ ᱦᱟᱸᱜ ᱩᱱᱟᱹᱜ ᱩᱛᱟᱹᱨ ᱫᱚ ᱰᱟᱠᱛᱟᱨ ᱚᱲᱟᱜ ᱠᱚᱫᱚ ᱦᱟᱸᱜ ᱵᱟᱝᱠᱚ ᱫᱟᱬᱟᱭᱮᱫ ᱛᱟᱦᱮᱸᱫ᱾
ᱦᱮ
ᱱᱩᱠᱩ ᱫᱚ ᱵᱤᱨ ᱵᱩᱨᱩ ᱨᱮᱜᱮ ᱦᱟᱸᱜ ᱱᱚᱝᱠᱟ ᱨᱟᱱ ᱨᱮᱦᱮᱫ ᱠᱚ ᱧᱟᱢᱮᱫ ᱛᱟᱦᱮᱸᱫ ᱛᱮ ᱮᱸ ᱵᱟᱝᱠᱚ ᱪᱟᱞᱟᱜ ᱠᱟᱱ ᱛᱟᱦᱮᱸᱫ, ᱠᱤᱱᱛᱩ ᱱᱤᱭᱟᱹ ᱚᱠᱛᱚ ᱨᱮᱢᱟ ᱵᱤᱨ ᱵᱩᱨᱩ ᱟᱨ ᱚᱱᱟ ᱠᱚ ᱨᱟᱱ ᱨᱮᱦᱮᱫ ᱫᱚᱦᱟᱸᱜ ᱩᱱᱟᱹᱜᱻ ᱩᱥᱛᱟᱹᱨ ᱫᱚ ᱦᱟᱸᱜ ᱵᱟᱭ ᱫᱟᱨᱮᱜᱼᱟ ᱯᱟᱞᱮ, ᱚᱱᱟ ᱠᱷᱟᱹᱛᱤᱨ ᱛᱮᱜᱮ ᱦᱟᱸᱜ ᱱᱤᱛᱚᱜ ᱩᱡᱟᱹᱲ ᱢᱟᱱᱮ ᱢᱟᱞᱚᱴᱚᱜ ᱦᱚᱨ ᱨᱮ ᱢᱮᱱᱟᱜ ᱟᱠᱟᱫᱟ ᱞᱤᱧ ᱢᱚᱱᱮᱠᱟᱫᱟ᱾
ᱛᱟᱦᱮᱸ ᱠᱟᱱᱟ, ᱩᱱᱠᱩ ᱫᱚ ᱚᱱᱠᱟ ᱮᱸᱜ ᱡᱟᱦᱟᱸ ᱞᱮᱠᱟ ᱫᱚᱻ ᱯᱟᱹᱦᱤᱞ ᱫᱚ ᱠᱟᱹᱣᱰᱤ ᱠᱚᱨᱮᱱᱟᱜ ᱦᱚᱸ ᱫᱚᱢᱮ ᱮᱸᱴᱠᱮᱴᱚᱬᱮ ᱛᱟᱦᱮᱸ ᱠᱟᱱᱟ ᱥᱮ, ᱟᱫᱚ ᱚᱱᱟ ᱞᱮᱠᱟᱛᱮ ᱩᱱᱠᱩ ᱫᱚ ᱡᱟᱹᱥᱛᱤ ᱠᱟᱭ ᱮᱢ ᱟᱨ ᱚᱲᱟᱜ ᱠᱚᱫᱚ ᱟᱠᱚ ᱫᱚ ᱵᱟᱠᱚ ᱪᱟᱞᱟᱣ ᱫᱟᱲᱮᱭᱟᱜ ᱠᱟᱱ ᱛᱟᱦᱮᱸᱫᱼᱟ ᱥᱮ, ᱮᱸᱜ ᱩᱱᱠᱩ ᱫᱚ ᱡᱟᱦᱟᱸ ᱵᱤᱨ ᱵᱩᱨᱩ ᱠᱚᱨᱮ ᱨᱟᱱ ᱨᱮᱦᱮᱫ ᱠᱚ ᱛᱟᱦᱮᱱ ᱠᱟᱱ ᱛᱟᱸᱦᱮᱫ-ᱟ ᱚᱱᱟ ᱠᱚᱜᱮ ᱟᱠᱚ ᱱᱤᱡᱮᱛᱮ ᱛᱮᱭᱟᱨ ᱦᱟᱛᱮ ᱠᱚ ᱚᱱᱟ ᱠᱚ ᱟᱛᱮᱜᱮ ᱟᱠᱚᱣᱟᱜ ᱨᱩᱣᱟᱹ ᱦᱟᱹᱥᱩ ᱠᱚ ᱥᱮ ᱨᱳᱜᱽ ᱟᱡᱟᱨ ᱠᱚᱛᱮ ᱠᱚ ᱵᱮᱥᱚᱜ ᱠᱟᱱ ᱛᱟᱦᱮᱸᱫᱼᱟ᱾
ᱦᱳᱭ ᱦᱳᱭᱺ ᱱᱚᱝᱠᱟ ᱜᱮ ᱟᱹᱞᱤᱧ ᱞᱤᱧ ᱟᱸᱡᱚᱢ ᱟᱠᱟᱫ ᱠᱚᱣᱟ, ᱡᱮ ᱱᱤᱭᱟᱹ ᱚᱠᱛᱚᱨᱮᱻ ᱱᱚᱜ-ᱚᱭ ᱦᱟᱸᱜ ᱵᱤᱨ ᱵᱩᱨᱩ ᱠᱚ ᱡᱚᱠᱷᱚᱱ ᱦᱟᱸᱜ ᱞᱚᱜᱼᱟ ᱟᱻ ᱧᱤᱸᱫᱳ ᱚᱠᱼᱼ ᱡᱚᱛᱚ ᱠᱚᱦᱚᱸ ᱧᱮᱞᱚᱜ ᱜᱮᱭᱟ ᱵᱤᱨ ᱵᱩᱨᱩ ᱠᱚ ᱟᱫᱚ, ᱚᱱᱠᱟ ᱢᱟ ᱦᱟᱸ ᱩᱫᱽᱜᱟᱹᱨ ᱫᱤᱱ ᱜᱮ ᱦᱟᱸᱜ ᱠᱚ ᱞᱚ ᱵᱟᱲᱟᱜ, ᱟᱫᱚ ᱚᱱᱠᱟᱱ ᱦᱟᱯᱲᱟᱢ ᱠᱚ, ᱱᱚᱝᱠᱟ ᱯᱤᱰᱟᱹ ᱠᱚᱨᱮ ᱫᱩᱲᱩᱵ ᱵᱟᱲᱟ ᱠᱟᱛᱮᱜ ᱡᱚᱠᱷᱚᱱ ᱚᱱᱟ ᱵᱩᱨᱩ ᱞᱚᱜ ᱠᱟᱱᱟᱠᱚ ᱜᱮᱠᱚ ᱧᱮᱞ ᱧᱟᱢᱟ ᱩᱱ ᱚᱠᱛᱚ ᱛᱚ ᱫᱚ ᱱᱩᱠᱩ ᱦᱟᱯᱲᱟᱢ ᱠᱚᱣᱟᱜ ᱢᱮᱫ ᱨᱮ ᱢᱮ ᱫᱟᱜ ᱦᱚᱸᱞᱤᱧ ᱧᱮᱞ ᱟᱠᱟᱫᱟ, ᱪᱮᱫᱟᱜ ᱥᱮ ᱞᱟᱹᱭ ᱠᱚ ᱡᱟᱦᱟᱸ ᱚᱠᱛᱚ ᱨᱮ ᱟᱞᱮ ᱱᱚᱣᱟ ᱵᱩᱨᱩ ᱨᱮ ᱞᱮ ᱦᱟᱨᱟᱣ ᱠᱟᱱᱟ ᱥᱮ ᱱᱚᱣᱟ ᱵᱩᱨᱩ ᱠᱷᱟᱹᱛᱤᱨ ᱛᱮ ᱵᱟᱧᱪᱟᱣ ᱢᱮᱱᱟᱜ ᱠᱟᱜ ᱞᱮᱭᱟ ᱚᱱᱟ ᱵᱩᱨᱩ ᱨᱮ ᱱᱤᱛᱚᱜ ᱦᱮᱸ ᱱᱚᱝᱠᱟ ᱦᱚᱸᱠᱚ ᱞᱚ ᱟᱛᱟᱨᱟᱜ ᱠᱟᱱᱟ ᱛᱟᱞᱦᱮ ᱱᱤᱥᱪᱳᱭ ᱱᱚᱣᱟ ᱫᱚ ᱢᱮᱫᱴᱮᱱ ᱟᱵᱮᱱ ᱱᱟᱜᱟᱢ ᱨᱮ ᱡᱟᱦᱟᱸᱭ ᱵᱟᱧᱪᱟᱣ ᱠᱟᱜ ᱵᱤᱱᱟᱭ ᱩᱱᱤ ᱡᱩᱫᱤ ᱦᱟᱸᱜ ᱠᱚ ᱫᱟᱞᱮ ᱭᱟᱠᱚ ᱥᱮ ᱠᱚ ᱛᱚᱞᱮᱭᱟ ᱛᱟᱞᱦᱮ ᱱᱤᱥᱪᱳᱭ ᱢᱚᱱᱮ ᱨᱮ ᱦᱟᱸᱜ ᱫᱩᱠ ᱠᱚᱥᱴᱚ ᱯᱮ ᱧᱟᱢᱚᱜ ᱜᱮᱭᱟ
ᱦᱮᱸ ᱦᱮᱸ ᱦᱮᱸ ᱮᱠᱫᱚᱢ ᱡᱚᱛᱷᱟᱛ ᱠᱟᱛᱷᱟ ᱜᱮ ᱵᱤᱱ ᱢᱮᱱ ᱠᱟᱜ-ᱟ, ᱚᱱᱟ ᱢᱟ ᱦᱮᱸ ᱚᱱᱟ ᱢᱟ ᱫᱩᱠ ᱢᱮᱴᱟᱝ ᱫᱩᱠ ᱵᱩᱡᱷᱟᱹᱜ ᱜᱮᱭᱟ ᱚᱱᱟ ᱫᱚ ᱡᱟᱦᱟᱸ ᱞᱮᱠᱟ ᱵᱤᱱ ᱞᱟᱹᱭ ᱠᱮᱜ-ᱟ᱾
ᱦᱚᱭ ᱦᱚᱭ᱾